ᱦᱮᱞᱳ ᱦᱮᱸ ᱜᱚᱢᱠᱮ ᱡᱚᱦᱟᱨ ᱜᱮ
ᱦᱩᱸ ᱡᱚᱦᱟᱨ
ᱪᱮᱫ ᱠᱚᱵᱮᱱ ᱪᱮᱤᱠᱟᱭᱮᱫ ᱠᱟᱱᱟ ᱮᱠᱷᱚᱱ ᱫᱚ
ᱚᱲᱟᱜ ᱠᱚᱨᱮ ᱜᱮ ᱵᱟᱝ
ᱟᱪᱪᱷᱟ ᱛᱚ ᱟᱨ ᱡᱚᱢ ᱵᱟᱲᱟ ᱠᱚᱫᱚ ᱦᱩᱭᱱᱟ ᱥᱮ ᱵᱟᱝ
ᱦᱩᱭ ᱱᱟ
ᱟᱹᱰᱤ ᱵᱮᱥ ᱜᱮ
ᱟᱹᱵᱤᱱ ᱪᱮᱫ ᱵᱮᱱ ᱪᱤᱠᱟᱹᱭᱮᱫ ᱠᱚ
ᱟᱹᱞᱤᱧ ᱦᱚᱸ ᱱᱤᱱᱠᱟᱹ ᱜᱚᱰᱟᱥᱮᱞᱤᱧ ᱦᱮᱡ ᱠᱟᱱᱟᱜ
ᱦᱮᱸ
ᱚᱱᱛᱮ ᱠᱚ ᱱᱚᱛᱮ ᱞᱤᱧ ᱫᱩᱲᱩᱵ ᱠᱟᱱᱟ ᱜᱚᱰᱟ ᱥᱮᱫ ᱨᱮᱜᱮ
ᱦᱮᱸ
ᱛᱚ ᱜᱚᱢᱠᱮ ᱟᱨ ᱫᱟᱜ ᱡᱟᱹᱲᱤ ᱠᱚᱫᱚ ᱪᱮᱫ ᱞᱮᱠᱟ
ᱫᱟᱜ ᱡᱟᱹᱲᱤ ᱛ ᱡᱟᱹᱲᱤᱭ ᱫᱟᱭ ᱥᱟᱨᱟ ᱜᱷᱟᱲᱤ ᱜᱮ ᱥᱟᱨᱟ ᱜᱮ ᱛᱦᱤᱧ ᱢᱟ ᱡᱟᱲᱤᱭᱫᱟ ᱦᱟᱞᱠᱟ ᱦᱟᱞᱠᱟ
ᱟᱪᱪᱷᱟ ᱦᱳᱭ
ᱟᱵᱮᱱ ᱥᱮ
ᱟᱞᱮ ᱥᱮᱫ ᱦᱚᱸᱢ ᱧᱮᱞ ᱞᱮᱠᱷᱟᱡ ᱜᱚᱢᱠᱮ ᱠᱟᱹᱴᱤᱡ ᱱᱤᱛᱟᱹᱜ ᱢᱟᱭ ᱥᱤᱛᱩᱝ ᱠᱟᱭᱜ
ᱦᱮᱸ
ᱟᱢ ᱢᱮᱱᱞᱮᱠᱷᱟᱡ ᱢᱟ ᱦᱚᱞᱟ ᱧᱤᱫᱟ ᱫᱚ ᱳᱭ ᱫᱩ ᱵᱟᱡᱟᱜ ᱜᱟᱱ ᱫᱚᱢᱮᱭ ᱫᱟᱜ ᱟᱠᱟᱫ ᱛᱟᱦᱮᱱᱟ ᱟᱨ ᱛᱤᱦᱤᱱ ᱚᱠᱛᱚ ᱧᱮᱞ ᱞᱮᱠᱷᱟᱱ ᱢᱟ ᱛᱤᱦᱤᱱ ᱢᱟ ᱫᱚᱢᱮ ᱥᱤᱛᱩᱝ ᱮᱫ
ᱱᱤᱛᱚᱜ ᱥᱤᱛᱩᱝ ᱟᱠᱟᱫᱟᱭ
ᱦᱮᱸ ᱟᱞᱮᱥᱮᱫ ᱢᱟ ᱱᱚᱛᱮ ᱢᱟ ᱥᱤᱛᱩᱝ ᱜᱮ ᱥᱤᱛᱩᱝ ᱟᱠᱟᱫᱟᱭ
ᱟᱪᱪᱷᱟ ᱤᱱᱟᱹ ᱥᱟᱦᱟᱣ ᱠᱟᱛᱮᱫ ᱢᱮᱱᱟᱜ ᱟᱠᱟᱫ ᱜᱮᱭᱟ
ᱠᱷᱮᱛ ᱠᱟᱹᱢᱤ ᱠᱚᱜᱮ ᱦᱟᱸᱜ ᱪᱟᱞᱟᱣ ᱦᱩᱭᱩᱜᱼᱟ
ᱟᱨ ᱛᱤᱱᱟᱹᱜ ᱴᱟᱜ ᱥᱟᱹᱫᱽ ᱥᱟᱯᱟᱲᱟᱣ ᱚᱱᱟ ᱪᱮᱛᱟᱱ ᱫᱚ
ᱮᱠᱷᱚᱱ ᱫᱚ